ᱦᱟᱞᱳ
ᱜᱚᱝᱠᱮ ᱨᱚᱲ ᱟᱸᱡᱚᱢᱚᱜ ᱠᱟᱱᱟ? ᱦᱮᱸ ᱜᱚᱝᱠᱮ ᱡᱚᱦᱟᱨ ᱜᱮ ᱦᱳᱭ ᱱᱟᱯᱟᱭ ᱜᱮ᱾ ᱟᱢᱜᱮ ᱜᱚᱝᱠᱮ ᱚᱠᱟ ᱞᱮᱠᱟ
ᱦᱳᱭ ᱜᱚᱝᱠᱮ ᱱᱤᱛ ᱜᱷᱟᱹᱲᱤᱡ ᱫᱚ ᱱᱟᱦᱟᱜ ᱱᱟᱯᱟᱭ ᱵᱟᱲᱟ ᱜᱮ ᱟᱫᱚ ᱟᱢ ᱜᱮ ᱱᱟᱜ ᱢᱮᱱᱫᱚ ᱚᱠᱟ ᱞᱮᱠᱟ
ᱢᱮᱱᱟᱜ ᱢᱮᱭᱟ
ᱤᱧ ᱦᱚᱸ ᱜᱚᱝᱠᱮ ᱮᱠᱷᱚᱱ ᱫᱚ ᱱᱟᱯᱟᱭ ᱜᱮ
ᱟᱪᱪᱷᱟ ᱟᱪᱪᱷᱟ ᱜᱚᱝᱠᱮ ᱛᱟᱦᱚᱞᱮ ᱠᱟᱹᱢᱤ ᱠᱚᱫᱚ ᱪᱮᱫ ᱠᱚ
ᱠᱟᱹᱢᱤ ᱠᱚᱫᱚ ᱚᱲᱟᱜ ᱠᱚᱨᱮ ᱜᱮ ᱮᱠᱷᱚᱱ ᱫᱚᱢᱮ ᱫᱟᱜ ᱡᱟᱹᱲᱤᱭᱮᱜ ᱠᱟᱱᱟᱭ ᱟᱨᱠᱤ᱾ ᱠᱷᱮᱛ ᱠᱚᱨᱮ ᱫᱟᱜ ᱠᱚᱢᱟᱜ ᱞᱟᱜᱟᱣ ᱟᱠᱟᱱ ᱛᱟᱞᱮ ᱜᱮᱭᱟ ᱟᱨ ᱢᱮᱱᱠᱷᱟᱱ ᱟᱸ ᱛᱚᱞᱟ ᱠᱚᱜᱮ ᱦᱟᱸᱜ ᱟᱹᱶᱨᱤ ᱞᱟᱹᱴᱩᱜ ᱛᱟᱞᱮᱛᱮ ᱟᱨᱠᱤ ᱪᱟᱥ ᱠᱟᱹᱢᱤᱫᱟ ᱫᱷᱩᱨᱟᱹᱣ ᱟᱹᱣᱨᱤ ᱦᱩᱭᱩᱜᱼᱟ᱾
ᱢᱮᱱᱫᱚ ᱟᱹᱣᱨᱤ ᱯᱮ ᱮᱦᱚᱵ ᱥᱮᱮ ᱪᱮᱫ?
ᱟᱹᱣᱨᱤ ᱟᱹᱣᱨᱤ ᱞᱮ ᱮᱦᱚᱵᱟ, ᱛᱚ ᱟᱯᱮᱜ ᱜᱮ ᱜᱚᱢᱠᱮ ᱛᱤᱱᱟᱹᱜ ᱥᱟᱺᱜᱤᱧ ᱠᱮᱫᱟ ᱯᱮ?
ᱦᱳᱭ ᱜᱚᱝᱠᱮ ᱟᱞᱮ ᱦᱚ ᱱᱟᱜ ᱢᱮᱱ ᱞᱮᱠᱷᱟᱱ ᱫᱚ ᱮᱸᱜ ᱛᱚᱞᱟ ᱠᱚᱫᱚ ᱰᱷᱮᱨ ᱫᱤᱱ ᱨᱮᱜᱮ ᱜᱤᱰᱤ ᱵᱟᱲᱟ ᱦᱩᱭ ᱠᱟᱱᱟ ᱟᱫᱚ ᱱᱚᱜᱼᱚᱭ ᱫᱚᱢᱮ ᱫᱚ ᱞᱟᱦᱟ ᱫᱚ ᱵᱟᱭ ᱫᱟᱜ ᱟᱠᱟᱫ ᱛᱮ ᱱᱟᱦᱟᱜ ᱢᱮᱱᱫᱚ ᱛᱚᱞᱟ ᱠᱚᱫᱚ ᱱᱟᱦᱟᱜ ᱫᱚᱢᱮ ᱥᱚᱠᱛᱚ ᱯᱚ ᱫᱚ ᱵᱟᱝ ᱵᱮᱱᱟᱣ ᱟᱠᱟᱱᱟ ᱟᱫᱚ ᱱᱟᱜ ᱚᱱᱮ ᱟᱫᱚ ᱚᱱᱮ ᱚᱱᱟᱜ ᱜᱮ ᱱᱟᱦᱟᱜ ᱡᱟᱵᱚᱨ ᱠᱚᱫᱚ ᱱᱟᱜ ᱦᱩᱭ ᱵᱟᱲᱟᱶ ᱠᱟᱱᱟ ᱥᱮ ᱪᱟᱞᱟᱜ ᱠᱟᱱ ᱛᱟᱞᱮᱭᱟ ᱱᱤᱛᱚᱜ᱾ ᱟᱫᱚ ᱚᱱᱟ ᱱᱟᱦᱟᱜ ᱛᱚᱞᱟ ᱠᱚᱭᱚᱜ ᱦᱚᱨ ᱨᱮᱜᱮ ᱢᱮᱱᱟᱜ ᱞᱮᱭᱟ᱾
ᱚ ᱟᱪᱪᱷᱟ, ᱢᱚᱴᱟ ᱢᱩᱴᱤ ᱪᱟᱥ ᱠᱟᱹᱢᱤ ᱫᱚᱯᱮ ᱞᱟᱦᱟ ᱤᱫᱤᱶ ᱟᱠᱟᱫᱟ ᱵᱟᱝ?
ᱦᱮᱸ ᱢᱚᱴᱟ ᱢᱩᱴᱤ ᱪᱟᱥ ᱠᱟᱹᱢᱤ ᱫᱚ ᱱᱟᱜ ᱞᱮ ᱞᱟᱦᱟ ᱤᱫᱤ ᱠᱟᱫ ᱜᱮᱭᱟ᱾
ᱟᱪᱪᱷᱟ᱾
ᱟᱫᱚ ᱜᱚᱢᱠᱮ ᱢᱮᱱᱫᱚ ᱱᱟᱜ ᱮᱸᱫ ᱛᱮᱦᱮᱧ ᱫᱚ ᱡᱟᱸᱦᱟᱸ ᱥᱟᱛᱟᱢ ᱵᱟᱨᱮ ᱛᱮᱞᱟᱝ ᱨᱚᱯᱚᱲᱟ ᱚᱱᱟᱜᱮ ᱠᱟᱹᱴᱤᱡ ᱞᱟᱝ ᱦᱮᱸ ᱢᱮᱱᱫᱚ ᱜᱚᱞᱯᱚ ᱜᱟᱞᱚᱪ ᱞᱮᱠᱷᱟᱱ ᱞᱟᱝ ᱱᱟᱯᱟᱭ ᱠᱚᱜᱼᱟ᱾
ᱱᱚᱣᱟ ᱫᱚ ᱦᱟᱜ ᱪᱟᱥ ᱠᱟᱹᱢᱤ ᱫᱤᱱ ᱠᱟᱱ ᱛᱟᱵᱩᱱᱟ ᱛᱚ ᱪᱟᱥ ᱠᱟᱹᱢᱤ ᱤᱫᱤ ᱠᱟᱛᱮ ᱜᱮᱞᱟᱝ ᱨᱚᱯᱚᱲᱟ ᱥᱮ ᱪᱮᱫ?
ᱦᱳᱭ ᱜᱚᱢᱠᱮ ᱟᱪᱪᱷᱟ ᱜᱚᱝᱠᱮ ᱱᱤᱭᱟᱹ ᱵᱟᱨᱮ ᱛᱮᱫᱚ ᱱᱟᱦᱟᱜ ᱨᱚᱯᱚᱲ ᱦᱩᱭ ᱵᱟᱲᱟᱣ ᱠᱟᱱᱟ ᱟᱫᱚ ᱚᱱᱠᱟ ᱜᱮ ᱡᱩᱫᱤ ᱮᱴᱟᱜ ᱠᱚ ᱚᱱᱠᱟᱭ ᱤᱫᱤ ᱟᱵᱮᱱᱟᱜ ᱥᱮ ᱟᱢᱟᱜ ᱢᱚᱱᱮᱨᱮ ᱡᱩᱫᱤ ᱢᱮᱱᱟᱜ ᱠᱷᱟᱱ ᱫᱚ ᱠᱟᱹᱴᱤᱡ ᱞᱟᱹᱭ ᱛᱟᱞᱟᱝ ᱢᱮ ᱢᱟ᱾
ᱛᱟᱦᱟᱞᱮ ᱜᱚᱢᱠᱮ ᱟᱯᱮ ᱫᱚ ᱦᱟᱸᱜ ᱢᱟᱱᱮ ᱪᱮᱫᱞᱟᱝ ᱨᱚᱯᱚᱲᱟ ᱵᱤᱨ ᱠᱩ ᱢᱮᱱᱟᱜ ᱜᱮᱭᱟ ᱟᱯᱮ ᱥᱮᱱ?
ᱦᱳᱭ ᱜᱚᱢᱠᱮ ᱵᱤᱨ ᱠᱚᱫᱚ ᱟᱹᱰᱤ ᱥᱟᱸᱜᱤ ᱜᱮ ᱢᱮᱱᱟᱜᱼᱟ ᱟᱞᱮ ᱥᱮᱫ ᱫᱚ᱾
ᱟᱨ ᱵᱩᱨᱩ ᱠᱩ
ᱦᱳᱭ ᱜᱚᱢᱠᱮ ᱵᱤᱨ ᱵᱩᱨᱩ ᱠᱩ ᱟᱹᱰᱤ ᱥᱟᱸᱜᱮ ᱜᱚᱝᱠᱮ ᱢᱮᱱᱫᱚ ᱵᱤᱨ ᱫᱚ ᱵᱟᱹᱱᱩᱜ-ᱟ ᱟᱞᱮ ᱥᱮᱫ ᱫᱚ ᱵᱩᱨᱩ ᱞᱟᱹᱴᱩ ᱞᱟᱹᱴᱩ ᱵᱩᱨᱩ ᱢᱮᱱᱟᱜ-ᱟ ᱾
ᱳ ᱟᱪᱪᱷᱟ᱾ ᱛᱚ ᱟᱸᱡᱚᱢ ᱵᱟᱲᱟ ᱦᱩᱭ ᱠᱟᱱᱟ ᱦᱟᱸᱜ ᱵᱟᱝᱢᱟ ᱛᱟᱦᱚᱞᱮ ᱚᱱᱠᱟ ᱵᱩᱨᱩ ᱠᱚᱨᱮ ᱟᱹᱰᱤ ᱨᱟᱱ ᱨᱮᱦᱮᱫ ᱠᱩ ᱧᱟᱢᱚᱜ ᱜᱮᱭᱟ ᱛᱚ? ᱚᱱᱠᱟ ᱨᱟᱱ ᱵᱟᱲᱟᱭ‌ ᱜᱤᱭᱟ᱾
ᱦᱳᱭ ᱜᱚᱝᱠᱮ ᱢᱮᱱᱞᱮᱠᱷᱟᱱ ᱫᱚ ᱨᱟᱱ ᱨᱮᱦᱮᱫ ᱠᱚᱨᱮ ᱫᱚ ᱱᱟᱜ ᱧᱩᱛᱩᱢ ᱫᱚ ᱱᱟᱜ ᱫᱚᱢᱮ ᱢᱚᱸᱡᱽ ᱫᱚ ᱵᱟᱹᱞᱤᱧ ᱵᱟᱲᱟᱭᱟ᱾ ᱟᱫᱚ ᱱᱟᱜ ᱢᱮᱱᱫᱚ ᱮᱸᱫ ᱛᱟᱯᱚᱨᱮ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱚ ᱫᱚᱦᱚ ᱟᱹᱜᱩ ᱟᱠᱟᱫᱟ ᱥᱮ ᱡᱟᱦᱟᱸ ᱠᱚ ᱨᱟᱱ ᱠᱚ ᱞᱟᱹᱭ ᱟᱹᱜᱩ ᱟᱠᱟᱫ ᱵᱚᱱᱟ ᱞᱟᱹᱭ ᱠᱟᱫᱟ ᱚᱱᱟ ᱠᱚ ᱨᱟᱱ ᱜᱮ ᱦᱟᱜ ᱱᱤᱛᱚᱜ ᱫᱚ ᱱᱟᱦᱟᱜ ᱞᱟᱜᱟᱣ ᱵᱟᱲᱟ ᱥᱮ ᱚᱱᱟ ᱠᱚᱜᱮ ᱤᱭᱟᱹ ᱢᱟᱱᱮ ᱵᱮᱵᱽᱦᱟᱨ ᱵᱟᱲᱟ ᱦᱩᱭᱩᱜ ᱠᱟᱱᱟ
ᱚ ᱟᱪᱪᱷᱟ ᱟᱪᱪᱷᱟ ᱟᱪᱪᱷᱟ
ᱦᱳᱭ
ᱟᱹᱰᱤ ᱵᱷᱟᱜᱮ ᱛᱟᱦᱚᱞᱮ ᱧᱩᱛᱩᱢ ᱠᱚᱫᱚ ᱚᱝᱠᱟ ᱫᱚ ᱵᱟᱵᱮᱱ ᱵᱟᱲᱟᱭ ᱠᱟᱫᱟ ᱵᱟᱝ
ᱵᱟᱝᱟ ᱜᱚᱢᱠᱮ ᱧᱩᱛᱩᱢ ᱠᱚᱫᱚ ᱦᱟᱸᱜ ᱫᱚᱢᱮ ᱮᱠᱴᱟ ᱢᱚᱸᱡᱽ ᱫᱚ ᱵᱟᱹᱞᱤᱧ ᱵᱟᱲᱟᱭ ᱟᱠᱟᱫᱟ ᱟᱫᱚ ᱵᱟᱭᱨᱮ ᱠᱚᱨᱮ ᱜᱮ ᱛᱟᱦᱮᱸ ᱵᱟᱲᱟ ᱦᱩᱭ ᱟᱠᱟᱱᱟ ᱛᱚ ᱠᱮ ᱚᱱᱮ ᱤᱛᱩᱱ ᱟᱥᱲᱟ ᱞᱟᱯᱷᱟᱝ ᱥᱮᱪᱮᱫ ᱞᱟᱹᱜᱤᱫ ᱜᱮ ᱢᱳᱴᱟᱢᱼ ᱢᱮᱱ ᱞᱮᱠᱷᱟᱱ ᱫᱚ ᱜᱚᱢᱠᱮ ᱮ ᱯᱚᱱᱫᱽᱨᱚ ᱥᱳᱞᱞᱳ ᱥᱟᱞ ᱱᱟᱦᱟᱸᱜ ᱞᱤᱧ ᱛᱟᱦᱮᱸᱭ ᱟᱠᱟᱱᱟ
ᱱᱟᱯᱟᱭ ᱠᱟᱛᱷᱟ ᱛᱮᱵᱤᱱ ᱞᱟᱹᱭ ᱠᱮᱫᱟ ᱯᱟᱲᱦᱟᱣ ᱦᱟᱛᱟᱣ ᱛᱚ ᱟᱵᱚ ᱢᱮᱫ ᱢᱟᱨᱥᱟᱞ ᱠᱚ ᱢᱟᱨᱥᱟᱞ ᱛᱟᱵᱚᱱᱟ ᱛᱚ ᱱᱚᱣᱟ ᱢᱟ ᱫᱚᱨᱠᱟᱨ ᱠᱟᱱ ᱜᱮᱭᱟ᱾
ᱦᱳᱭ ᱜᱚᱢᱠᱮ ᱱᱤᱦᱟᱹᱛᱤ ᱱᱤᱦᱟᱹᱛᱤ᱾ ᱢᱟᱹᱱᱢᱤ ᱜᱚᱢᱠᱮ ᱢᱟᱹᱱᱢᱤ ᱞᱮᱠᱟ ᱜᱚᱲᱦᱚᱢ ᱵᱚᱱ ᱜᱚᱲᱦᱚᱱ ᱵᱚᱱ ᱧᱟᱢᱟ ᱢᱮᱱᱛᱮ ᱢᱟᱹᱱᱢᱤ ᱵᱚᱱ ᱵᱮᱱᱟᱣ ᱜᱚᱫᱚᱜᱼᱟ ᱚᱱᱟ ᱛᱚ ᱵᱟᱝ ᱠᱟᱱ ᱛᱟᱵᱚᱱᱟ ᱦᱮ ᱦᱮᱸ ᱥᱮ ᱵᱟᱝ
ᱵᱟ ᱵᱟ ᱵᱟ
ᱢᱟᱹᱱᱢᱤ ᱞᱮᱠᱟᱜᱮ ᱟᱵᱚ ᱥᱮᱪᱮᱫᱚᱜ ᱞᱟᱜᱟᱣ ᱵᱚᱱᱟ ᱢᱮᱫ ᱢᱟᱨᱥᱟᱞ ᱞᱟᱜᱟᱣ ᱵᱚ